ᱡᱚᱦᱟᱨ ᱜᱮ ᱜᱚᱢᱠᱮ ᱦᱳᱭ ᱡᱚᱦᱟᱨ ᱜᱮ ᱦᱮᱞᱳ ᱡᱚᱦᱟᱨ ᱜᱮ
ᱦᱮᱸ ᱡᱚᱦᱟᱨ ᱜᱮ ᱜᱚᱝᱠᱮ ᱨᱚᱲ ᱟᱸᱡᱚᱢᱚᱜ ᱠᱟᱱ ᱛᱟᱹᱞᱤᱧᱟ ᱥᱮ
ᱦᱳᱭ ᱜᱚᱢᱠᱮ ᱪᱮᱫᱞᱠᱟ ᱱᱟᱯᱟᱭ ᱜᱮᱮ ᱦᱳᱭ ᱟᱸᱡᱚᱢ ᱜᱮ ᱪᱮᱫᱠᱟ ᱱᱟᱯᱟᱭ ᱜᱮ
ᱦᱮᱸ ᱱᱟᱯᱟᱭ ᱜᱮ ᱟᱫᱚ ᱚᱨ ᱵᱮ
ᱦᱚᱸ ᱨᱚᱲ ᱫᱚ ᱟᱵᱮᱱᱟᱜ ᱫᱚ ᱟᱸᱡᱚᱢᱚᱜ ᱠᱟᱱ ᱜᱮᱭᱟ ᱱᱤᱛᱚᱜ ᱫᱚ ᱠᱞᱤᱭᱟᱨ ᱨᱮᱱᱟᱜ ᱱᱤᱛᱚᱜ ᱫᱚ ᱟᱸᱡᱚᱢᱚᱜ ᱠᱟᱱ ᱱᱧ ᱟᱹᱞᱤᱧᱟᱜ ᱵᱮᱱ ᱟᱸᱡᱚᱢᱮᱫ ᱠᱟᱱᱟ? ᱦᱮᱞᱳ ᱟᱹᱞᱤᱧᱟᱜ ᱨᱚᱲ ᱵᱮᱱ ᱟᱸᱡᱚᱢᱮᱫ ᱠᱟᱱᱟ
ᱚᱱᱟᱜᱮ ᱠᱟᱹᱴᱤᱡ ᱵᱤᱱ ᱞᱟᱹᱭ ᱧᱚᱜᱼᱟ ᱟᱨᱠᱤ ᱟᱫᱚ ᱞᱟᱹᱭ ᱵᱤᱱ ᱪᱮᱫ ᱞᱮᱠᱟ ᱦᱮᱱᱟᱜ ᱵᱮᱱᱟ ᱦᱮᱞᱳ
ᱦᱳᱭ ᱠᱟᱹᱴᱤᱡ ᱛᱷᱚᱲᱟ ᱜᱟᱱ ᱡᱚᱠᱷᱚᱱ ᱛᱚᱠᱷᱚᱱᱮ ᱨᱚᱲ ᱠᱟᱴᱟᱜ ᱠᱟᱱ ᱛᱟᱵᱮᱱᱟ ᱡᱚᱠᱷᱚᱱ ᱛᱚᱠᱷᱚᱱ ᱱᱮᱴᱣᱟᱨᱠ ᱱᱟᱸᱦᱜ ᱴᱷᱤᱠ ᱢᱟᱪᱷᱟ ᱛᱮᱜᱮ ᱢᱮᱱᱟᱜ ᱛᱟᱵᱮᱱᱟ
ᱱᱮᱴᱚᱣᱟᱨᱠ ᱫᱚ ᱦᱮᱱᱟᱜ ᱜᱮᱭᱟ ᱟᱫᱚ ᱚᱲᱟᱜ ᱠᱚᱨᱮ ᱜᱮᱞᱤᱧ ᱫᱩᱲᱩᱵ ᱵᱟᱲᱟ ᱟᱠᱟᱱᱟ ᱛᱚ ᱠᱟᱹᱴᱤᱡ ᱮ ᱯᱨᱚᱵᱞᱮᱢᱮᱫ ᱜᱮᱭᱟ ᱦᱚᱭᱛᱚ ᱟᱫᱚ ᱟᱵᱚ ᱢᱟ ᱟᱹᱛᱩ ᱫᱤᱥᱚᱢ ᱨᱮᱱ ᱚᱱᱠᱟ ᱢᱟ ᱱᱮᱴᱚᱣᱟᱨᱠ ᱫᱚ ᱵᱟᱭ ᱧᱟᱢᱟ
ᱚ ᱟᱨ ᱛᱟᱦᱮᱞᱮ ᱛᱚᱵᱮ ᱫᱟᱜ ᱡᱟᱹᱯᱩᱫ ᱠᱚ ᱪᱮᱫᱞᱮᱠᱟ
ᱪᱮᱫ ᱵᱤᱱ ᱞᱟᱹᱭᱮᱫᱟ
ᱢᱮᱱᱫᱟᱹᱧ ᱫᱟᱜ ᱡᱟᱹᱲᱤ ᱠᱚ ᱫᱟᱜ ᱡᱟᱹᱯᱩᱫ ᱠᱚ ᱪᱮᱫ ᱞᱮᱠᱟ
ᱚᱭ ᱢᱤᱫ ᱜᱷᱟᱱᱴᱟ ᱜᱟᱱ ᱦᱩᱭ ᱮᱱᱟ ᱢᱚᱴᱟᱢᱩᱴᱤ ᱫᱟᱜ ᱠᱮᱫᱟᱭ ᱚᱱᱟ ᱠᱷᱟᱹᱛᱤᱨ ᱜᱮ ᱚᱲᱟᱜ ᱨᱮᱜᱮ ᱦᱮᱱᱟᱜ ᱞᱤᱧᱟ ᱠᱷᱟᱱ ᱟᱹᱞᱤᱧ ᱦᱚᱸ ᱠᱟᱹᱴᱤᱡ ᱪᱚᱠ ᱥᱮᱫ ᱫᱟᱬᱟᱱ ᱞᱤᱧ ᱥᱮᱱ ᱠᱚᱜ ᱜᱮᱭᱟ ᱟᱫᱚ ᱚᱱᱟ ᱠᱷᱟᱹᱛᱤᱨ ᱛᱮ ᱚᱲᱟᱜ ᱠᱷᱚᱱᱟᱜ ᱚᱠᱟ ᱛᱮᱦᱚᱸ ᱪᱟ ᱵᱟᱝ ᱜᱟᱱᱚᱜ ᱠᱟᱱᱟ ᱥᱮᱨᱢᱟ ᱡᱟᱹᱲᱤ ᱠᱷᱟᱹᱛᱤᱨ ᱛᱮ ᱟᱫᱚ
ᱦᱮᱸ
ᱟᱹᱵᱤᱱ ᱥᱮᱫ ᱜᱮ ᱞᱮᱵᱤᱱ ᱟᱵᱤᱱ ᱥᱮᱫ ᱫᱚ ᱱᱤᱛᱚᱜ ᱯᱷᱟᱸᱠᱟ ᱜᱮᱭᱟ ᱥᱮᱨᱢᱟ ᱡᱟᱹᱲᱤᱭᱮᱫᱟᱭ
ᱦᱳᱭ ᱟᱹᱞᱤᱧ ᱥᱮᱫ ᱦᱚᱸ ᱱᱟᱦᱟᱜ ᱫᱟᱜ ᱠᱚᱫᱚ ᱱᱟᱦᱟᱜ ᱱᱚᱜᱼᱚᱭ ᱦᱩᱭ ᱵᱟᱲᱟᱭᱱᱟ ᱛᱮᱦᱤᱧ ᱜᱮ ᱠᱟᱡᱟᱠ ᱮ ᱫᱟᱜ ᱵᱟᱲᱟ ᱠᱮᱜᱼᱟ ᱢᱟᱱᱮ ᱚᱱᱠᱟ ᱥᱮᱛᱟᱜ ᱵᱮᱞᱟ ᱠᱷᱚᱱ ᱮ ᱫᱟᱜ ᱠᱮᱫᱼᱟ ᱚᱱᱠᱟ ᱫᱩ ᱵᱟᱡᱮ ᱦᱟᱹᱵᱤᱡ ᱮ ᱫᱟᱜ ᱠᱮᱫᱟ ᱟᱫᱚ ᱫᱟᱜ ᱠᱮᱫ ᱠᱷᱟᱡ ᱠᱷᱮᱛ ᱠᱚᱨᱮ ᱫᱟᱜ ᱠᱚ ᱛᱤᱸᱜᱩ ᱵᱟᱲᱟᱭᱮᱱᱟ ᱟᱫᱚ ᱪᱟᱥ ᱠᱟᱹᱢᱤ ᱠᱚ ᱡᱟᱦᱟᱸ ᱮᱱᱛᱮ ᱟᱵᱚ ᱦᱚᱲ ᱦᱚᱯᱚᱱᱟᱜ ᱡᱟᱦᱟᱸ ᱮᱥᱴᱟᱴᱤᱝ ᱠᱟᱱᱟ ᱮᱱᱛᱮᱫ ᱚᱱᱟ ᱢᱟ ᱱᱟᱸᱜ ᱱᱤᱭᱟᱹ ᱫᱟᱜ ᱨᱮᱜᱮ ᱱᱟ ᱱᱚᱜᱼᱚᱭ ᱮᱛᱚᱦᱚᱵ ᱱᱟ ᱟᱫᱚ ᱱᱟᱯᱟᱭ ᱜᱮ ᱦᱩᱭᱩᱜ ᱠᱟᱱᱟ ᱫᱟᱜ ᱠᱚᱦᱚᱸ ᱟᱹᱰᱤ ᱢᱚᱸᱡᱽ ᱜᱮ ᱢᱮᱱᱟᱜᱼᱟ
ᱱᱟᱯᱟᱭ ᱛᱮᱜᱮ ᱦᱩᱭ ᱞᱮᱱᱠᱷᱟᱱ ᱟᱹᱰᱤ ᱜᱮ ᱱᱟᱯᱟᱭᱚᱜᱼᱟ ᱟᱵᱚᱣᱟᱜ ᱢᱟ
ᱦᱳᱭ ᱟᱵᱚ ᱫᱚ ᱮᱱᱛᱮᱱ ᱪᱟᱥ ᱠᱟᱹᱢᱤ ᱠᱚᱫᱚ ᱱᱟᱦᱟᱜ ᱟᱹᱰᱤ
ᱠᱟ
ᱦᱮᱸ ᱦᱩᱸ
ᱛᱚ ᱟᱞᱮ ᱥᱮᱫ ᱢᱟ ᱚᱱᱠᱟᱛᱮ ᱠᱟᱹᱴᱤᱡ ᱵᱟᱝ ᱦᱩᱭᱭᱟ ᱛᱮᱦᱮᱧ ᱠᱟᱹᱴᱤᱡ ᱮ ᱥᱮᱢᱟ ᱡᱟᱹᱲᱤ ᱠᱮᱜᱼᱟ ᱚᱱᱠᱟ ᱯᱚᱨᱤᱢᱟᱱ ᱡᱩᱫᱤ ᱟᱨ ᱵᱟᱨ ᱜᱷᱚᱱᱴᱟ ᱥᱮᱨᱢᱟ ᱡᱟᱹᱲᱤ ᱞᱮᱠᱷᱟᱱ ᱟᱹᱰᱤ ᱜᱮ ᱱᱟᱯᱟᱭ ᱠᱚᱜᱼᱟ
ᱦᱳᱭ ᱟᱫᱚ ᱮᱱᱛᱮᱫ ᱚᱱᱟ ᱡᱤᱱᱤᱥᱴᱟᱜ ᱚᱱᱟ ᱡᱤᱱᱤᱥᱴᱟᱜ ᱫᱚ ᱱᱟᱦᱟᱜ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮᱜᱮ ᱱᱟᱦᱟᱜ ᱚᱱᱟ ᱠᱚᱫᱚ ᱦᱩᱭᱩᱜᱼᱟ ᱟᱫᱚ ᱟᱵᱚ ᱫᱚ ᱠᱷᱟᱹᱞᱤ ᱵᱚᱱ ᱛᱟ. ᱜᱤ ᱫᱟᱲᱮᱭᱟᱜᱼᱟ ᱚᱱᱟ ᱦᱤᱡᱩᱜᱼᱟ ᱥᱮ ᱵᱟᱝ ᱦᱤᱡᱩᱜᱼᱟ ᱱᱟᱦᱟᱜ ᱚᱱᱟ ᱫᱚ ᱮᱱᱛᱮ ᱟᱵᱚ ᱠᱷᱟᱹᱞᱤ ᱛᱟ. ᱜᱤ ᱛᱟᱹᱜᱤ ᱵᱚᱱ ᱫᱟᱲᱮᱭᱟᱜᱼᱟ ᱦᱳᱭᱥᱮ ᱟᱨ ᱵᱟᱝᱠᱷᱟᱱ ᱫᱚ ᱱᱟᱦᱟᱜ ᱡᱮᱢᱚᱱ ᱱᱟᱹᱭ ᱱᱟᱞᱟ ᱜᱟᱰᱟ ᱠᱚ ᱥᱮ ᱵᱚᱣᱨᱤᱝ ᱠᱚ ᱡᱩᱫᱤ ᱛᱟᱦᱮᱸ ᱞᱮᱱ ᱠᱷᱟᱱ ᱱᱟᱦᱟᱜ ᱛᱚ ᱠᱷᱮᱛ ᱠᱚᱨᱮ ᱫᱟᱜ ᱚᱱᱟ ᱵᱚᱱ ᱢᱮᱥᱤᱱ ᱛᱮᱵᱚᱱ ᱪᱟᱹᱞᱩ ᱠᱮᱭᱟ ᱱᱟᱦᱟᱜ ᱟᱫᱚ ᱟᱵᱚ ᱥᱮᱫ ᱢᱟ ᱚᱱᱠᱟ ᱢᱟ ᱵᱟᱹᱱᱩᱜ ᱱᱟᱦᱟᱜ ᱵᱟᱹᱱᱩᱜ ᱟᱹᱱᱤᱡ ᱥᱩᱵᱤᱫᱷᱟ ᱠᱚ ᱵᱟᱹᱱᱩᱜᱼᱟ ᱱᱟᱦᱟᱜ ᱢᱟ
ᱟᱫᱚ ᱟᱹᱞᱤᱧ ᱥᱮᱫ ᱦᱚ ᱚᱱᱠᱟᱜᱮ ᱱᱟᱹᱭ ᱦᱚ ᱵᱟᱹᱱᱩᱜᱼᱟ ᱱᱟᱞᱟ ᱦᱚ ᱵᱟᱹᱱᱩᱜᱼᱟ ᱠᱮᱞᱮᱱ ᱫᱟᱜ ᱦᱚᱸ ᱵᱟᱹᱱᱩᱜᱼᱟ ᱟᱫᱚ ᱡᱟᱦᱟᱸᱜᱮ ᱢᱟᱱᱮ ᱥᱮᱨᱢᱟ ᱫᱟᱜ ᱛᱮᱜᱮ ᱢᱤᱫ ᱫᱷᱟᱣ ᱜᱮᱞᱮ ᱨᱚ ᱨᱚᱦᱚᱭ ᱜᱮᱭᱟ ᱡᱟᱦᱟᱸ ᱜᱮ ᱠᱚᱢ ᱵᱮᱥᱤ ᱥᱟᱱᱟᱢ ᱦᱚᱲ ᱜᱮᱠᱚ ᱨᱚᱦᱚᱭᱟ ᱟᱫᱚ ᱚᱠ ᱢᱤᱱᱤᱥ ᱥᱮᱞᱚ ᱦᱚᱸ ᱵᱟᱹᱱᱩᱜᱼᱟ ᱡᱮ ᱠᱤᱪᱷᱩᱜᱟᱱ ᱴᱟᱭᱤᱢ ᱞᱟᱦᱟᱨᱮ ᱮᱰᱵᱷᱟᱱᱥ ᱨᱮ ᱡᱮ ᱦᱩᱲᱩ ᱠᱚᱵᱤᱱ ᱨᱚᱦᱚᱭ ᱫᱟᱲᱮᱭᱟᱜᱼᱟ ᱵᱟᱭ ᱫᱟᱜ ᱢᱟᱜ ᱮᱢᱟᱱ ᱞᱮᱠᱷᱟᱱ ᱱᱚᱱᱛᱮ ᱫᱚ ᱫᱟᱜ ᱟᱥᱟ ᱠᱟᱛᱮᱜ ᱜᱮ ᱥᱟᱱᱟᱢ ᱦᱚᱲ ᱜᱮᱞᱮ ᱛᱟᱦᱮᱱᱟ
ᱦᱚᱭ ᱦᱚᱭ ᱚᱱᱟ ᱫᱚ ᱥᱟᱹᱨᱤ ᱠᱟᱱ ᱜᱮᱭᱟ ᱡᱟᱦᱟᱸ ᱮᱱᱛᱮᱫ ᱫᱟᱜ ᱠᱚ ᱥᱮᱨᱢᱟ ᱡᱟᱹᱲᱤ ᱡᱟᱦᱟᱸ ᱮᱱᱛᱮ ᱡᱟᱹᱲᱤᱭᱟ ᱟᱵᱚᱱ ᱠᱟᱱᱟ ᱮᱱᱛᱮᱫ ᱟᱨ
ᱚᱠᱟ ᱜᱷᱟᱹᱲᱤ ᱫᱚᱭ ᱫᱟᱜᱟ ᱚᱠᱟ ᱜᱷᱟᱹᱲᱤ ᱫᱚ ᱵᱟᱭ ᱫᱟᱜᱟ ᱮᱱᱛᱮ ᱱᱚᱣᱟ ᱢᱚᱥᱚᱢ ᱨᱮᱭᱟᱜ ᱤᱭᱟᱹ ᱟᱫᱷᱟᱨ ᱛᱮᱜᱮ ᱚᱱᱟ ᱫᱚ ᱵᱟᱵᱚᱱ ᱵᱩᱡᱷᱟᱹᱣ ᱮ ᱫᱟᱲᱮᱭᱟ ᱛᱟᱦᱚᱞᱮ ᱜᱚᱢᱠᱮ ᱟᱯᱮ ᱫᱚ ᱡᱚᱠᱷᱚᱱ ᱦᱟᱹᱠᱩ ᱦᱩᱲᱩ ᱯᱮ ᱨᱚᱦᱚᱭ ᱠᱮᱫ ᱜᱮ ᱦᱟᱜ ᱟᱫᱚ ᱚᱱᱟ ᱨᱚᱦᱚᱭ ᱛᱟᱭᱱᱚᱢ ᱡᱚᱠᱷᱚᱱ ᱚᱱᱟ ᱠᱷᱮᱛᱨᱮ ᱦᱟᱹᱠᱩ ᱠᱩᱠᱩ ᱢᱚᱛᱞᱚᱵ ᱠᱩ ᱦᱰᱩᱠ ᱩᱰᱩᱠᱚᱜ ᱛᱟᱦᱮᱱᱟ ᱥᱮ ᱵᱟᱝ
ᱚᱱᱟ ᱢᱟ ᱟᱹᱰᱤ ᱨᱟᱹᱥᱠᱟᱹᱟᱱ ᱠᱟᱛᱷᱟ ᱵᱤᱱ ᱢᱮᱱᱠᱮᱜᱼᱟ ᱟᱹᱞᱤᱧ ᱢᱟ ᱚᱱᱟ ᱫᱚ ᱫᱚᱢᱮᱞᱤᱧ ᱠᱩᱥᱤᱭᱟᱜᱼᱟ ᱢᱮᱱᱫᱚ ᱡᱟᱦᱟᱸ ᱴᱟᱸᱜᱟ ᱵᱩᱲᱥᱤ ᱠᱚ ᱞᱟᱹᱭᱟ ᱚᱱᱟ ᱛᱮ ᱟᱞᱮ ᱫᱚᱞᱮ ᱡᱷᱟᱹᱞᱤ ᱠᱚᱜᱮᱭᱟ ᱠᱮᱪᱟ ᱪᱟᱨᱟ ᱠᱟᱛᱮ ᱟᱫᱚ ᱟᱹᱵᱤᱱ ᱥᱮᱫ ᱫᱚ ᱚᱠᱟ ᱞᱮᱠᱟ ᱦᱟᱜ ᱟᱹᱵᱤᱱ ᱦᱚᱸ ᱠᱟᱹᱴᱤᱡ ᱞᱟᱹᱭ ᱧᱚᱜ ᱵᱤᱱ
ᱦᱳᱭ ᱦᱳᱭ ᱚᱱᱟ ᱡᱟᱦᱟᱸ ᱦᱟᱹᱠᱩ ᱡᱷᱟᱹᱞᱤ ᱮᱱᱛᱮᱱ ᱠᱟᱛᱷᱟ ᱢᱟ ᱱᱟᱦᱟᱜ ᱟᱹᱰᱤ ᱱᱟᱯᱟᱭ ᱱᱟᱯᱟᱭ ᱚᱱᱟ ᱥᱣᱢᱟᱹᱭ ᱢᱟ ᱱᱟᱦᱟᱜ ᱮᱠᱫᱚᱢ ᱠᱷᱮᱛ ᱠᱚᱨᱮ ᱱᱟᱦᱟᱜ ᱯᱩᱨᱟᱹ ᱫᱟᱜ ᱠᱚ ᱟᱹᱛᱩᱜ-ᱟ ᱛᱚ ᱟᱫᱚ ᱜᱟᱰᱟ ᱠᱷᱚᱡ ᱚᱱᱟ ᱫᱟᱜ ᱫᱚ ᱟᱞᱮ ᱥᱮᱫ ᱫᱚ ᱱᱟᱦᱟᱜ ᱚᱱᱟ ᱠᱷᱮᱛ ᱠᱚ ᱡᱟᱦᱟᱸ ᱛᱤᱱᱟᱹᱜ ᱱᱟᱞᱟ ᱢᱮᱱᱟᱜ-ᱟ ᱟᱫᱚ ᱜᱟᱰᱟᱨᱮ ᱚᱱᱟ ᱠᱷᱮᱛ ᱨᱮᱭᱟᱜ ᱱᱟᱞᱟ ᱫᱚ ᱚᱱᱟ ᱢᱤᱞᱟᱹᱣ ᱠᱟᱱᱟ ᱱᱟᱦᱟᱜ ᱟᱫᱚ ᱛᱤᱱᱟᱹᱜ ᱜᱟᱰᱟ ᱨᱮᱱ ᱦᱟᱹᱠᱩ ᱦᱮᱸ ᱛᱤᱱᱟᱹᱜ ᱦᱚᱭ ᱛᱤᱱᱟᱹᱜ ᱜᱟᱱ ᱜᱟᱰᱟ ᱫᱟᱜ ᱢᱮᱱᱟᱜᱼᱟ ᱦᱩᱸ ᱛᱤᱱᱟᱹᱜ ᱫᱟᱜ ᱢᱮᱱᱟᱜᱼᱟ ᱱᱟᱦᱟᱜ
ᱚᱱᱟ ᱠᱚ ᱦᱮᱸ ᱞᱟᱹᱭᱵᱤᱱ ᱠᱟᱛᱷᱟ ᱞᱤᱧ ᱠᱮᱪᱮᱫ ᱠᱮᱫ ᱛᱟᱵᱤᱱᱟ
ᱦᱳᱭ ᱢᱟᱱᱮ ᱚᱱᱟ ᱜᱟᱹᱰᱤ ᱤᱭᱟᱹ ᱚᱱᱟ ᱰᱟᱦᱟᱨ ᱛᱮ ᱡᱟᱦᱟᱸ ᱦᱟᱹᱠᱩ ᱚᱱᱟ ᱫᱟᱜ ᱛᱮᱠᱚ ᱚᱱᱟ ᱠᱚ ᱦᱤᱡᱩᱜ ᱠᱟᱱᱟ ᱜᱟᱰᱟ ᱠᱷᱚᱡ ᱱᱟᱸ ᱠᱚ ᱨᱟᱠᱟᱫᱚᱜ ᱛᱟᱦᱮᱱᱟ ᱟᱫᱚ ᱩᱱᱠᱩ ᱦᱟᱹᱠᱩ ᱫᱚ ᱱᱟᱦᱟᱜ ᱢᱤᱫ ᱜᱷᱟᱹᱲᱤᱡ ᱛᱮ ᱜᱚᱴᱟ ᱵᱟᱹᱭᱦᱟᱹᱲ ᱠᱚ ᱯᱟᱥᱱᱟᱜᱼᱟ ᱟᱫᱚ ᱡᱟᱦᱟᱸ ᱛᱤᱨᱮ ᱜᱮ ᱫᱟᱜ ᱜᱚᱫᱟ ᱡᱮᱢᱚᱱᱮ ᱫᱟᱜ ᱜᱚᱫᱟ ᱫᱟᱜ ᱛᱟᱭᱱᱚᱢ ᱫᱚ ᱱᱟᱦᱟᱜ ᱠᱚ ᱯᱷᱮᱰᱚᱜ ᱛᱟᱦᱮᱱᱟ ᱦᱟᱹᱠᱩ ᱚᱱᱟ ᱠᱷᱮᱛ ᱠᱷᱚᱡ ᱱᱟᱦᱟᱜ ᱠᱚ ᱯᱷᱮᱰᱚᱜ ᱛᱟᱦᱮᱱᱟ ᱟᱨ ᱤᱭᱟᱹ ᱨᱟᱠᱟᱵᱚᱜ ᱛᱟᱦᱮᱱᱟ ᱠᱷᱫᱚ ᱩᱱ ᱚᱠᱛᱚ ᱫᱚ ᱟᱞᱮ ᱫᱚ ᱱᱟᱜ ᱡᱟᱹᱞᱤ ᱠᱚᱞᱮ ᱨᱮᱰᱤ ᱠᱮᱫ ᱛᱟᱞᱮ ᱜᱤ ᱟᱨ ᱡᱷᱟᱹᱞᱤ ᱠᱚ ᱚᱱᱟ ᱴᱚᱨᱚᱰᱟᱝ ᱠᱚᱞᱮ ᱢᱮᱛᱟᱜ ᱛᱟᱦᱮᱸᱱᱟ ᱤᱭᱟᱹ ᱠᱚ ᱚᱱᱟ ᱛᱟᱭᱱᱚᱢ ᱥᱮᱫ ᱯᱚᱠᱮᱴ ᱠᱚ ᱛᱟᱦᱮᱸᱱᱟ ᱚᱱᱟ ᱚᱱᱟᱹ ᱡᱷᱟᱹᱞᱤ ᱠᱚᱞᱮ ᱞᱟᱜᱟᱼᱣ ᱠᱮᱫ ᱜᱮ ᱱᱟᱦᱟᱼᱜ ᱦᱮᱸ ᱚᱰᱟᱣ ᱠᱮᱫ ᱜᱮ ᱱᱟᱦᱟᱼᱜ ᱟᱨ ᱟᱹᱰᱤ ᱜᱟᱱ ᱯᱩᱴᱷᱤ ᱰᱟᱹᱲᱠᱟᱹᱜ ᱠᱚ ᱩᱱᱠᱩ ᱪᱚᱲᱜᱚᱡ ᱠᱚ ᱜᱟᱹᱲᱟᱹᱭ ᱠᱚᱠᱚ ᱡᱷᱟᱹᱞᱤᱜ ᱛᱟᱦᱮᱱᱟᱹ ᱟᱼᱫᱚ ᱟᱹᱰᱤ ᱨᱟᱹᱥᱠᱟᱹ ᱟᱹᱭᱠᱟᱹᱜ ᱛᱟᱦᱮᱸᱱᱟ ᱚᱱᱟᱹ
ᱟᱹᱰᱤ ᱨᱟᱹᱥᱠᱟᱹ ᱜᱮ ᱟᱹᱭᱠᱟᱹᱜ ᱛᱟᱦᱮᱱᱟᱹ ᱟᱨ ᱵᱤᱥᱮᱥ ᱠᱚᱨᱮᱹ ᱚᱱᱟ ᱦᱩᱲᱩ ᱠᱚ ᱨᱚᱦᱚᱭ ᱯᱚᱨᱮ ᱢᱟᱹᱱᱮ ᱡᱚᱠᱷᱚᱱ ᱦᱟᱹᱠᱩ ᱠᱚᱠᱚᱸ ᱠᱷᱩᱵ ᱥᱟᱜᱮ ᱠᱚ ᱡᱟᱹᱥᱛᱤᱜᱼᱟ ᱛᱚ ᱠᱷᱚᱱ ᱡᱚᱠᱷᱚᱱ ᱦᱩᱲᱩ ᱤᱨ ᱠᱤᱹᱪᱷᱩ ᱫᱤᱱ ᱞᱟᱦᱟ ᱟᱪᱤᱠᱟ ᱥᱤᱛᱩᱝ ᱠᱟᱹᱛᱮᱫ ᱡᱩᱫᱤ ᱫᱟᱜ ᱜᱚᱫ ᱠᱟᱜᱟᱭ ᱠᱷᱩᱵ ᱵᱷᱟᱜᱤ ᱜᱮᱼᱭᱟ ᱢᱟᱹᱟᱝᱨᱤ ᱦᱟᱹᱠᱩ ᱠᱚ ᱞᱮᱴᱷᱟ ᱦᱟᱹᱠᱩ ᱠᱚ ᱠᱚ ᱟᱬᱜᱚ ᱦᱤᱡᱩᱜ ᱜᱮᱼᱭᱟ ᱡᱟᱦᱟᱸ ᱠᱚ ᱛᱟᱦᱮᱱᱟᱹ ᱪᱮᱛᱟᱱ ᱡᱮᱹᱢᱚᱱ ᱡᱟᱦᱟᱱᱟᱼᱜ ᱵᱟᱸᱫᱽ ᱨᱮ
ᱟᱼᱫᱚ ᱱᱟ ᱟᱼᱫᱚ ᱱᱟᱦᱟᱼᱜ ᱟᱞᱮ ᱥᱮᱫ ᱫᱚ ᱚᱱᱟ ᱜᱟᱹᱰᱭᱟᱹ ᱦᱚᱸ ᱢᱮᱱᱟᱜᱼᱟ ᱦᱳᱭ ᱟᱼᱫᱚ ᱜᱟᱹᱰᱭᱟᱹ ᱡᱚᱹᱠᱷᱚᱱ ᱢᱮᱱᱟᱜᱼᱟ ᱟᱼᱫᱚ ᱚᱱᱟᱹ ᱜᱟᱹᱰᱭᱟᱹ ᱦᱚᱸ ᱚᱱᱟ ᱟᱹᱰᱤ ᱢᱚᱸᱡᱽ ᱢᱚᱸᱡᱽ ᱡᱟᱭᱜᱼᱟ ᱨᱮᱜᱮ ᱢᱮᱱᱟᱜᱼᱟ ᱡᱟᱦᱟᱸ ᱴᱷᱮᱡ ᱫᱚ ᱢᱟᱱᱮ ᱦᱟᱹᱠᱩ ᱠᱩ ᱯᱩᱨᱟᱹ ᱠᱚ ᱪᱟᱥ ᱠᱟᱠᱚᱣᱼᱟ ᱩᱱᱠᱩ ᱮᱠᱫᱚᱢ ᱟᱹᱰᱤ ᱞᱟᱹᱴᱩ ᱞᱟᱹᱴᱩ ᱫᱟᱨᱦᱟᱹ ᱠᱟᱱᱟ ᱟᱼᱫᱚ ᱱᱟᱦᱟᱼᱜ ᱚᱱᱟ ᱫᱟᱜ ᱡᱚᱹᱠᱷᱚᱱ ᱦᱤᱡᱩᱜ ᱛᱟᱦᱮᱱᱟ ᱟᱼᱫᱚ ᱚᱱᱟ ᱱᱟᱞᱟ ᱢᱮᱱᱟᱜᱼᱟ ᱰᱨᱮᱹᱱ ᱨᱮᱱᱟᱼᱜ ᱫᱟᱜ ᱟᱼᱫᱚ ᱰᱨᱮᱱ ᱨᱮᱭᱟᱼᱜ ᱫᱟᱜ ᱡᱚᱠᱷᱚᱱ ᱜᱟᱹᱰᱭᱟᱹ ᱨᱮ ᱱᱟᱦᱟᱼᱜ ᱵᱚᱞᱚᱜᱼᱟ ᱟᱼᱫᱚ ᱜᱟᱹᱰᱭᱟᱹ ᱫᱚ ᱱᱟᱦᱱᱟᱼᱜ ᱚᱵᱷᱟᱨ ᱯᱷ ᱼᱟ ᱤᱭᱟ ᱤᱭᱟ ᱫᱟᱜ ᱯᱮᱨᱮᱡ ᱩᱛᱟᱹᱨᱚᱜᱼᱟ ᱱᱟᱦᱥᱮ ᱟᱼᱫᱚ ᱥᱮᱱ ᱞᱮᱱᱠᱷᱟᱡ ᱫᱚ ᱦᱟᱱᱛᱮ ᱱᱟᱛᱮ ᱠᱷᱚᱡ ᱫᱟᱜ ᱩᱰᱩᱠᱚᱜᱼᱟ ᱟᱼᱫᱚ ᱧᱤᱫᱟᱹ ᱡᱚᱹᱠᱷᱚᱱ ᱟᱭᱩᱵ ᱚᱠᱛᱮ ᱫᱚ ᱩᱱᱠᱩ ᱫᱚᱠᱚ ᱩᱰᱩᱠᱚᱜ ᱨᱮᱱᱟᱜ ᱠᱚ ᱠᱩᱨᱩᱢᱩᱴᱩᱭᱼᱟ ᱩᱱᱠᱩ ᱞᱟᱹᱴᱩ ᱞᱟᱹᱴᱩ ᱦᱟᱹᱠᱩ ᱢᱤᱫᱹ ᱠᱤᱞᱳ ᱥᱟᱭᱤᱡ ᱨᱮᱱᱹ᱾ ᱟᱫᱷᱟᱹ ᱠᱤᱞᱳ ᱥᱟᱭᱤᱡᱽ ᱨᱮᱱ ᱟᱼᱫᱚ ᱱᱟᱦᱟᱼᱜ ᱩᱱᱠᱩ ᱧᱟᱢ ᱵᱟᱲᱟ ᱦᱩᱭᱩ ᱟᱼᱠᱟᱱᱟᱱᱟ ᱡᱮᱹᱢᱚᱱ ᱠᱚ ᱩᱰᱩᱠᱚᱜ ᱛᱟᱦᱮᱱᱟᱹ᱾ ᱟᱼᱫᱚ ᱛᱷᱚᱲᱟ ᱛᱷᱚᱲᱟ ᱫᱚ ᱟᱨ ᱫᱚᱹ-
ᱢᱟ ᱠᱚ ᱧᱟᱢ ᱞᱮᱱᱹᱠᱷᱟᱱ ᱩᱱᱠᱩ ᱢᱟᱹᱠᱚ ᱧᱟᱢ ᱞᱮᱱᱹᱠᱷᱟᱱ ᱟᱹᱰᱤ ᱨᱟᱹᱥᱠᱟᱹ ᱜᱮ ᱵᱩᱡᱷᱟᱹᱜᱼᱟ ᱥᱮ ᱜᱚᱝᱹᱠᱮ?
ᱦᱮᱸ ᱦᱩᱸ
ᱠᱟᱨᱚᱱ ᱢᱤᱫᱴᱟᱝ ᱜᱮ ᱤᱱᱟᱹᱜ ᱢᱟᱨᱟᱝ ᱦᱟᱹᱠᱩ᱾ ᱢᱟᱹᱱᱮ ᱟᱼᱞᱮ ᱥᱮᱫ ᱫᱚ ᱚᱱᱠᱟ ᱫᱚ ᱢᱟᱹᱱᱮ ᱵᱟᱝᱟ ᱢᱟᱹᱱᱮ ᱩᱱᱠᱩ ᱟᱲᱟᱼᱜ ᱡᱟᱦᱟᱸ ᱪᱟᱥ ᱦᱟᱹᱠᱩ ᱩᱱᱠᱩ ᱠᱚᱫᱚᱹ ᱵᱟᱝᱼᱠᱚ ᱧᱟᱢᱚᱜ ᱜᱮᱼᱭᱟ ᱥᱩᱫᱩ ᱫᱲᱠ ᱞᱮᱹᱠ ᱠᱟᱛᱷᱟ ᱩᱱᱠᱩ ᱵᱟᱝᱼᱠᱚ ᱞᱠᱚᱣᱟ ᱫᱩᱲᱤ ᱢᱟᱹᱟᱝᱨᱤ᱾ ᱥᱤᱸᱜᱤ ᱩᱱᱠᱩ ᱠᱚᱹᱜᱮ ᱠᱚ ᱧᱟᱢᱚᱜ ᱜᱮᱼᱭᱟ᱾
ᱦᱳᱭᱸ ᱦᱳᱭᱸ ᱟᱪᱮᱫ ᱞᱮᱠᱟ ᱮᱱᱛᱮᱫ ᱡᱚᱛᱚ ᱦᱚᱲ ᱥᱮᱫ ᱪᱮᱫ ᱞᱮᱠᱟᱹ ᱮᱱᱛᱮ ᱢᱤᱫ ᱥᱮ ᱨᱚᱠᱚᱢ ᱫᱚ ᱦᱟᱹᱠᱩ ᱫᱚ ᱵᱟᱹᱱᱩᱜ ᱠᱚᱣᱟᱹ ᱦᱟᱸᱜ ᱟᱼᱫᱚ ᱡᱟᱦᱟᱸ ᱠᱚ ᱵᱟᱹᱭᱦᱟᱹᱲ ᱨᱮᱫᱚ ᱟᱹᱰᱤ ᱠᱟᱡᱟᱠ ᱦᱟᱹᱠᱩ ᱠᱚ ᱵᱟᱹᱭᱦᱟᱹᱲ ᱠᱚ ᱦᱩᱭᱩᱜᱹ ᱛᱟᱦᱮᱱᱟᱹ᱾ ᱡᱟᱦᱟᱸ ᱫᱚ ᱢᱟᱹᱱᱮ ᱢᱮᱱ ᱠᱮᱜᱼᱟᱢ ᱵᱚᱞᱮᱸ ᱡᱷᱟᱹᱞᱤ ᱠᱚ ᱵᱩᱠᱟᱹ ᱠᱚᱠᱚ ᱯᱮᱨᱮᱡ ᱵᱟᱹᱲᱟ ᱟᱼᱠᱟᱫ ᱛᱟᱦᱮᱸ ᱛᱤᱧᱟᱹ ᱤᱧ ᱫᱚ ᱢᱤᱫ ᱫᱤᱱ ᱨᱮ ᱠᱚᱢᱹ ᱥᱮ ᱠᱚᱢᱹ ᱯᱟᱸᱪ ᱠᱤᱞᱳ ᱪᱷᱚ ᱠᱤᱞᱳ ᱥᱟᱛ ᱠᱤᱞᱳ ᱦᱟᱹᱵᱤᱡ ᱦᱟᱹᱠᱩ ᱚᱱᱠᱟᱼᱧᱸ ᱡᱷᱟᱹᱞᱤ ᱵᱟᱹᱲᱟ ᱠᱟᱜ ᱠᱚᱣᱟᱹ ᱟᱼᱫᱚ ᱱᱟᱦᱜᱸ ᱩᱱ ᱥᱚᱢᱚᱭ ᱚᱠᱛᱚ ᱫᱚ ᱱᱟᱦᱜᱸ ᱡᱷᱟᱹᱞᱤ ᱠᱟᱹᱛᱮᱫ ᱫᱚ ᱱᱟᱦᱸ ᱟᱼᱫᱚ ᱩᱱᱟᱹᱜ ᱦᱟᱹᱠᱩ ᱫᱚ ᱡᱚᱢ ᱫᱚ ᱵᱟᱭ ᱜᱟᱱᱚᱜᱼᱟᱱᱟ ᱟᱼᱫᱚ ᱦᱟᱸᱜ ᱯᱮᱲᱟ ᱥ ᱦᱚᱲ ᱠᱚ ᱥᱮ ᱛᱤᱱᱟᱹ ᱜ ᱠᱚ ᱫᱤᱫᱤ ᱛᱟᱠᱚ ᱠᱚ ᱢᱮᱱᱟᱼᱜ ᱠᱚᱣᱟᱸ ᱥᱮ ᱯᱮᱲᱟ ᱦᱚᱲ ᱠᱚ ᱛᱮᱭᱟᱝ ᱛᱟᱠᱚ ᱠᱚ ᱢᱮᱱᱟᱼᱜ ᱠᱚᱣᱟᱹ ᱟᱼᱫᱚ ᱚᱱᱟᱹ ᱚᱠᱛᱮᱧ ᱯᱷᱳᱱᱹ ᱠᱚ ᱛᱟᱦᱮᱱᱟᱹ ᱟᱼᱫᱚ ᱩᱱᱠᱩ ᱠᱚ ᱥᱟᱯᱲᱟᱼᱣ ᱠᱟᱛᱮ ᱛᱮᱫ ᱠᱚ ᱦᱤᱡᱩᱜ ᱛᱟᱦᱮᱱᱟᱹ ᱨᱟᱹᱥᱠᱟᱹ ᱜᱮ ᱢᱮᱹᱛᱟᱣᱼᱟ ᱠᱚ ᱛᱟᱦᱮᱱᱟᱹᱧ ᱦᱟᱹᱠᱩ ᱠᱚ ᱱᱚᱝᱹᱠᱟ ᱱᱤᱱᱟᱹᱜ ᱞᱮ ᱜᱚᱡ ᱠᱟᱜ ᱠᱚᱣᱟ ᱟᱫᱼᱚ ᱱᱟᱦᱟᱼᱜ ᱩᱱᱠᱩᱜ ᱜᱮ ᱱᱚᱸᱰᱮ ᱦᱚᱸᱠᱚ ᱤᱫᱤ ᱠᱮᱫ ᱠᱚᱣᱟᱹ ᱠᱩᱸᱜᱮ ᱦᱮᱸ ᱦᱚᱭᱸ᱾
ᱟᱼᱫᱚ ᱢᱟᱹᱱᱮ ᱚᱱᱠᱟᱹ ᱦᱚᱸ ᱟᱛᱩ ᱨᱮ ᱢᱤᱫ ᱵᱟᱨ ᱦᱚᱲᱹ ᱦᱮᱱᱟ ᱠᱚᱜᱮᱭᱼᱟ ᱡᱟᱦᱟᱸᱭ ᱫᱚ ᱢᱟᱹᱱᱮ ᱡᱟᱭᱜᱼᱟ ᱠᱚ ᱵᱟᱹᱱᱩᱜᱼᱟ᱾ ᱡᱮᱹᱢᱚᱱ ᱡᱟᱦᱟᱸ ᱨᱮ ᱟᱵᱚ ᱦᱟᱹᱠᱩ ᱵᱚᱱ ᱡᱷᱟᱹᱞᱤ ᱠᱚᱣᱟᱹ ᱚᱱᱟᱹ ᱫᱚ ᱟᱵᱚᱣᱟᱼᱜ ᱜᱷᱟᱹᱴᱤ ᱢᱮᱱᱹᱛᱮᱵᱚᱱ ᱞᱟᱹᱭᱟ ᱥᱮ ᱪᱮᱫ᱾ ᱥᱮ ᱟᱼᱯᱮ ᱥᱮᱫ ᱫᱚ ᱪᱮᱫ ᱞᱮᱠᱟᱹ ᱠᱚ ᱞᱟᱹᱭ ᱾ ᱟᱼᱫᱚ ᱟᱹᱰᱤ ᱦᱚᱲᱟᱼᱜ ᱫᱚ ᱚᱱᱟ ᱫᱚ ᱵᱟᱹᱱᱩᱜᱼᱟ ᱡᱮ ᱱᱚᱰᱮ ᱫᱚ ᱟᱡ ᱮ ᱚᱰᱟᱣᱟ ᱥᱮ ᱟᱹᱰᱤ ᱦᱚᱲ ᱫᱚ ᱞᱟᱸᱦᱟ ᱠᱷᱚᱱ ᱟᱜ ᱠᱚ ᱚᱰᱟᱣ ᱟᱹᱜᱩ ᱟᱠᱟᱫᱟ ᱥᱮᱫᱟᱭ ᱠᱷᱚᱱᱟᱜ ᱵᱟᱭ ᱟᱲᱟᱜ ᱛᱟᱭᱟ ᱡᱟᱭᱜᱟ᱾ ᱴᱷᱤᱠ ᱜᱮᱭᱟ ᱚᱱᱠᱟᱱ ᱦᱮᱱᱟᱜ ᱠᱚᱣᱟ ᱡᱟᱦᱟᱸᱭ ᱟᱜ ᱫᱚ ᱡᱟᱭᱜᱟ ᱵᱟᱹᱱᱩᱜᱼᱟ ᱦᱟᱹᱠᱩ ᱡᱷᱟᱹᱞᱤ ᱨᱮᱱᱟᱜ ᱟᱫᱚ᱾
ᱱᱚᱣᱟ ᱫᱚ ᱦᱳᱭ ᱱᱚᱣᱟ
ᱟᱫᱚ ᱦᱟᱹᱴᱤᱧ ᱢᱟᱹᱴᱤᱧ ᱠᱟᱛᱮᱫ ᱡᱚᱢ ᱜᱮ ᱚᱱᱟ ᱫᱚ ᱨᱟᱹᱥᱠᱟᱹ ᱵᱩᱡᱷᱟᱹᱜᱼᱟ ᱟᱨᱠᱤ ᱡᱟᱦᱟᱸᱭ ᱭᱟᱜ ᱫᱚ ᱵᱟᱹᱱᱩᱜ ᱛᱟᱭᱟ ᱩᱱᱤ ᱫᱚ ᱚᱠᱟᱨᱮ ᱧᱟᱢᱮ ᱭᱟᱭ᱾
ᱦᱳᱭ ᱟᱫᱚ ᱢᱤᱫ ᱴᱮᱱ ᱠᱟᱛᱷᱟ ᱠᱟᱱᱟ ᱱᱚᱛᱮ ᱦᱳᱭ ᱟᱞᱮ ᱥᱮᱫ ᱢᱤᱫ ᱴᱮᱱ ᱱᱚᱝᱠᱟ ᱱᱚᱣᱟ ᱡᱤᱱᱤᱥᱢ ᱢᱮᱱ ᱠᱮᱫᱟ ᱵᱟᱝ ᱱᱚᱣᱟ ᱡᱤᱱᱤᱥ ᱫᱚ ᱜᱚᱴᱟ ᱫᱩᱱᱭᱟᱹ ᱨᱮᱜᱮ ᱢᱮᱱᱟᱜᱼᱟ ᱡᱟᱦᱟᱸᱭ ᱢᱤᱫ ᱵᱟᱨ ᱦᱚᱲ ᱠᱚ ᱚᱰᱟᱣ ᱛᱟᱦᱮ ᱱᱟ ᱮᱠᱫᱚᱢ ᱵᱟᱠᱚ ᱟᱲᱟᱜ ᱞᱟᱹᱜᱤᱫ ᱚᱜ᱾ ᱛᱟᱦᱮ ᱱᱟ ᱟᱨ ᱩᱱᱠᱩ ᱫᱚ ᱥᱤᱸᱭᱟᱹᱲᱟ ᱠᱚ ᱠᱚ ᱞᱟᱜᱟᱣ ᱟᱠᱟᱫ ᱛᱟᱦᱮ ᱱᱟ ᱵᱟᱭ ᱚᱰᱟᱣ ᱨᱮᱦᱚᱸ ᱥᱤᱸᱭᱟᱹᱲᱟ ᱦᱳᱭ
ᱤᱧᱟᱹᱜ ᱱᱚᱣᱟ ᱫᱚ ᱦᱚᱯᱚᱱ ᱠᱷᱚᱱᱟᱜ ᱞᱤᱧ ᱧᱮᱞ ᱟᱹᱜᱩᱭ ᱮᱫᱟ ᱱᱤᱡᱮ ᱨᱟᱜ ᱜᱷᱟᱹᱴᱤ ᱫᱚ ᱵᱟᱭ ᱟᱲᱟᱜ ᱛᱟᱭᱟ᱾ ᱠᱟᱨᱚᱱ ᱟᱞᱮ ᱥᱮᱫ ᱫᱚ ᱦᱟᱹᱠᱩ ᱨᱮᱱᱟᱜ ᱫᱚ ᱵᱷᱟᱜᱮ ᱜᱮ ᱥᱚᱢᱚᱥ ᱥᱟ ᱛᱟ ᱯᱚᱨᱮ ᱟᱸᱡᱚᱢ ᱦᱚᱸᱞᱤᱧ ᱟᱸᱡᱚᱢ ᱟᱠᱟᱫᱟ ᱧᱮᱞ ᱦᱚᱞᱤᱧ ᱧᱮᱞ ᱟᱠᱟᱫ ᱠᱚᱣᱟ ᱢᱟᱹᱝᱨᱤ ᱦᱟᱹᱠᱩ ᱫᱚ ᱵᱟᱝᱢᱟ ᱫᱚᱢᱮ ᱠᱚ ᱫᱟᱢᱟ ᱛᱩᱨᱩᱭ ᱥᱟᱭ ᱴᱟᱠᱟ ᱠᱤᱞᱳ᱾
ᱵᱟᱝᱟ ᱱᱚᱛᱮ ᱫᱚ ᱩᱱᱠᱩ ᱫᱚ ᱢᱸᱜᱽᱨᱤ ᱦᱟᱹᱠᱩ ᱠᱚ ᱫᱚ ᱩᱱᱟᱹᱜ ᱫᱚ ᱫᱟᱢ ᱫᱚ ᱵᱟᱹᱱᱩᱜ ᱠᱚᱣᱟ ᱱᱟ ᱦᱟᱸᱜ ᱱᱚᱛᱮ ᱫᱚ ᱪᱚᱲᱜᱚᱡ ᱠᱚ ᱥᱮ ᱜᱳᱲᱳᱭ ᱠᱚᱢ ᱢᱮᱱ ᱫᱟᱲᱮ ᱭᱟᱜᱼᱟ᱾ ᱱᱩᱠᱩ ᱦᱟᱹᱠᱩ ᱪᱮᱫ ᱞᱮᱠᱟ ᱫᱚᱨ ᱨᱮ ᱢᱮᱱᱟᱜ ᱠᱚᱣᱟ ᱱᱟᱦᱟᱜ ᱚᱱᱠᱟ ᱜᱮ ᱛᱚ ᱡᱟᱦᱟᱸ ᱞᱟᱹᱴᱩ ᱦᱟᱹᱠᱩ ᱜᱮ ᱱᱟᱦᱟᱜ ᱠᱚ ᱫᱟ ᱢᱚᱜ ᱛᱟᱦᱮ ᱱᱟ ᱟᱨ ᱱᱩᱠᱩ ᱤᱪᱟᱹᱜ ᱠᱚ ᱫᱟ ᱢᱚᱜ ᱛᱟᱦᱮ ᱱᱟ ᱟᱞᱮ ᱥᱮᱫ ᱫᱚ ᱱᱩᱠᱩ ᱡᱟᱦᱟᱸᱭ ᱮᱱᱛᱮᱫ ᱩᱱᱠᱩ ᱠᱩᱲ ᱵᱩ ᱢᱟᱞᱟ ᱠᱚ ᱛᱟᱦᱮ ᱱᱚᱜ ᱠᱟᱱᱟ ᱤᱪᱟᱹᱜ ᱠᱚ ᱫᱟ ᱢᱚᱜ ᱛᱟᱦᱮ ᱱᱟ ᱩᱱᱠᱩ ᱫᱚ ᱟᱹᱰᱤ ᱜᱟᱱ ᱠᱚ ᱨᱮ ᱦᱚᱸ ᱥᱮ ᱟᱹᱰᱤ ᱜᱟᱱ ᱤᱭᱟᱹ ᱠᱚ ᱨᱮ ᱦᱚᱸ ᱢᱟᱱᱮ ᱟᱭᱢᱟ ᱫᱚᱨ ᱫᱟᱢ ᱛᱮ ᱜᱮ ᱠᱚ ᱟᱠᱷᱨᱤᱧ ᱠᱚ ᱛᱟᱦᱮ ᱱᱟ ᱩᱱᱠᱩ ᱫᱚ
ᱟᱹᱰᱤ ᱱᱟᱯᱟᱭ ᱠᱟᱛᱷᱟ᱾ ᱱᱚᱜᱼᱚᱭ ᱱᱤᱛᱚᱜ ᱥᱮᱨᱢᱟ ᱡᱟᱹᱲᱤ ᱦᱩᱭᱩᱜ ᱠᱟᱱᱟ ᱛᱚ ᱠᱷᱚᱱ ᱥᱤᱡᱤᱱ ᱨᱮ ᱡᱚ ᱠᱷᱚᱱ ᱦᱟᱹᱠᱩ ᱠᱚ ᱛᱟᱦᱮ ᱱᱟ ᱛᱚᱠᱷᱚᱱ ᱥᱤᱡᱤᱧ ᱨᱮ ᱡᱚᱠᱷᱚᱱ ᱱᱚᱝ ᱠᱟ ᱥᱮᱨᱢᱟ ᱡᱟᱹᱲᱤ ᱦᱳᱭᱳᱜᱼᱟ ᱟᱹᱰᱤ ᱨᱟᱹᱥᱠᱟᱹ ᱪᱷᱟᱛᱟ ᱠᱚ ᱟᱛᱮᱫ ᱱᱚᱜᱼᱚᱭ ᱱᱤᱛᱚᱜ ᱫᱚ ᱞᱟᱹᱭᱤᱴ ᱠᱚ ᱟᱛᱮᱫ ᱞᱮ ᱩᱰᱩᱠ ᱠᱚᱜᱼᱟ ᱚᱠᱟᱨᱮ ᱢᱟᱱᱮ ᱡᱟᱦᱟ ᱱᱟᱜ ᱞᱮ ᱚᱰᱟᱣ ᱟᱠᱟᱫᱟ ᱡᱮᱢᱚᱱ ᱜᱷᱩᱱᱤ ᱯᱟᱴᱟ ᱟᱞᱮ ᱥᱮᱫ ᱫᱚ ᱯᱟᱴᱟ ᱠᱚ ᱞᱟᱹᱭᱟ ᱟᱫᱚ ᱚᱱᱟ ᱠᱚᱜᱮ ᱞᱮ ᱦᱚᱨᱚᱜ ᱠᱟᱛᱟ ᱞᱮᱭᱟ ᱱᱤᱛᱚᱜ ᱫᱚ᱾ ᱟᱨ ᱢᱤᱫ ᱴᱟᱝ ᱵᱟᱨᱭᱟ ᱱᱚᱝᱠᱟᱱ ᱦᱚᱲ ᱦᱮᱱᱟᱜ ᱠᱚᱣᱟ ᱪᱳᱠᱳ ᱪᱳᱠᱳ ᱦᱮᱡ ᱠᱟᱛᱮ ᱠᱚ ᱡᱷᱟᱹᱞᱤ ᱦᱟᱹᱠᱳ ᱠᱚ ᱤᱫᱤ ᱠᱚᱣᱟ ᱾
ᱦᱳᱭ ᱦᱳᱭ ᱟᱨ ᱟᱞᱮ ᱥᱮᱫ ᱫᱚ ᱱᱟᱦᱟᱜ ᱢᱤᱫ ᱴᱮᱱ ᱠᱚᱲᱟ ᱢᱮᱱᱟᱭᱟ ᱱᱟᱦᱟᱜ ᱟᱛᱳ ᱨᱮ ᱜᱮ ᱩᱱᱤ ᱫᱚ ᱱᱟᱦᱟᱜ ᱚᱱᱟ ᱠᱟᱹᱢᱤ ᱠᱟᱱ ᱛᱟᱭ ᱜᱮᱭᱟ ᱩᱱᱤ ᱫᱚ ᱜᱚᱴᱟ ᱫᱷᱟᱹᱨᱛᱤ ᱜᱚᱴᱟ ᱫᱷᱟᱹᱨᱛᱤ ᱪᱮᱫ ᱤᱧ ᱢᱮᱱᱮᱫ ᱠᱟᱱᱟ ᱢᱮᱱ ᱫᱤᱧ ᱜᱚᱴᱟ ᱵᱟᱹᱭ ᱦᱟᱹᱲ ᱱᱟᱦᱟᱜ ᱩᱱᱤ ᱫᱚ ᱮᱠᱫᱚᱢ ᱜᱚᱴᱟ ᱧᱤᱫᱟᱹ ᱫᱚ ᱩᱱᱤ ᱫᱚᱭ ᱚᱱᱟ ᱠᱚᱨᱮ ᱛᱟᱦᱮ ᱱᱟ ᱟᱨ ᱩᱱᱠᱩ ᱫᱚ ᱦᱟᱠᱩ ᱠᱚ ᱠᱚᱴᱟ ᱵᱟᱲᱟ ᱠᱚᱣᱟ ᱟᱨ ᱩᱱᱠᱩ ᱠᱚ ᱟᱹᱜᱩ ᱠᱚ ᱛᱟᱦᱮ ᱱᱟ ᱡᱷᱚᱛᱚ ᱚᱲᱟᱜ ᱡᱟᱹᱞᱤ ᱟᱹᱠᱤᱨ ᱛᱟᱦᱮᱱᱟ ᱟᱨ ᱠᱚᱠᱷᱚᱱᱚ ᱠᱚᱠᱷᱚᱱᱚ ᱫᱚ ᱡᱷᱟᱞᱤ ᱠᱚ ᱦᱚᱸᱭ ᱟᱹᱠᱤᱨ ᱛᱟᱦᱮᱱ ᱜᱮᱭᱟ ᱦᱳᱭ
ᱟᱹᱵᱤᱱ ᱵᱤᱱ ᱚᱰᱟᱣ ᱟᱠᱟᱫ ᱨᱮᱦᱚᱸ ᱯᱟᱴᱟ ᱜᱷᱩᱱᱤ ᱟᱵᱤᱱ ᱨᱮᱱ